ᱦᱩᱸ ᱜᱚᱝᱠᱮ ᱡᱚ
ᱦᱮᱸ ᱱᱟᱯᱟᱭ ᱵᱟᱲᱟ ᱜᱮᱛᱚ ᱜᱚᱝᱠᱮ
ᱮᱠᱫᱚᱢ ᱮᱠᱫᱚᱢ ᱟᱹᱰᱤ ᱱᱟᱯᱟᱭ ᱱᱤᱭᱟ. ᱵᱮᱲᱟ ᱫᱚ ᱪᱟ. ᱫᱳ ᱵᱚᱝᱜᱟ ᱫᱟᱭᱟ ᱫᱩᱞᱟ. ᱲᱛᱮ
ᱦᱮᱸ ᱦᱮᱸ ᱜᱚᱝᱠᱮ ᱱᱟᱯᱟᱭ ᱠᱷᱟᱱ ᱜᱮ ᱱᱟᱯᱟᱭ ᱦᱮᱸ ᱱᱟᱯᱟᱭ ᱜᱮᱵᱚᱱ ᱛᱟᱦᱮᱱ ᱢᱟ ᱾
ᱮᱠᱫᱚᱢ ᱜᱚᱢᱠᱮ ᱟᱹᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ?
ᱟᱹᱞᱤᱧ ᱦᱚᱸ ᱮᱠᱫᱚᱢ ᱯᱷᱟᱴᱟᱯᱷᱟᱴᱤ ᱟᱹᱰᱤ ᱨᱟᱹᱜᱤ ᱜᱮ ᱱᱟᱯᱟᱭ ᱜᱮ ᱢᱮᱱᱟᱜ ᱟᱠᱟᱫ ᱞᱤᱧᱟ ᱾ ᱦᱮᱸᱥᱮ ᱦᱮᱸ ᱦᱮᱸ
ᱡᱟᱦᱟ ᱞᱮᱠᱟ ᱾
ᱟᱦᱻ ᱦᱮᱸ ᱜᱚᱝᱠᱮ ᱱᱟᱯᱟᱭ ᱜᱮᱛᱚ ᱵᱚᱱ ᱠᱷ ᱠᱷᱚᱡᱚᱜᱼᱟ ᱜᱚᱝᱠᱮ ᱟᱨᱥᱤ ᱞᱮᱠᱟ ᱵᱟᱨᱥᱤᱧ ᱢᱮᱱᱟᱜ ᱟᱠᱟᱫ ᱵᱚᱱᱟ ᱡᱩᱫᱤ ᱱᱟᱯᱟᱭ ᱵᱟᱵᱚᱱ ᱛᱟᱦᱮᱸᱱᱟ ᱛᱟᱦᱚᱞᱮ ᱪᱤᱠᱟᱹᱛᱮ ᱜᱟᱱᱚᱼᱟ,
ᱦᱳᱭ ᱦᱳᱭ ᱚᱱᱟ ᱦᱚᱸ ᱴᱷᱤᱠ ᱜᱚᱢᱠᱮ ᱟᱨ ᱜᱚᱢᱠᱮ ᱟᱹᱨᱥᱤ ᱦᱚᱸ ᱚᱠᱟ ᱠᱷ ᱚᱠᱟ ᱚᱠᱟ ᱥᱚᱢᱚᱭ ᱫᱚ ᱨᱟᱹᱯᱩᱫ ᱜᱚᱫᱚᱜ ᱜᱮᱭᱟ ᱦᱳᱭ ᱥᱮ,
ᱦᱮᱸ ᱜᱚᱝᱠᱮ ᱟᱫᱚ ᱨᱟᱯᱩᱫ ᱢᱟ ᱨᱟᱯᱩᱫᱚᱜ ᱚᱱᱟ ᱜᱮᱛᱚᱞᱤᱧ ᱞᱟᱹᱭ ᱮᱫᱟ ᱜᱚᱝᱠᱮ ᱟᱵᱚ ᱢᱟ ᱟᱹᱨᱥᱤ ᱞᱮᱠᱟ ᱵᱟᱨᱥᱤᱧ ᱜᱮ ᱢᱤᱫ ᱫᱷᱟᱣ ᱵᱚ ᱨᱟ ᱨᱟᱯᱩᱫ ᱞᱮᱱᱠᱷᱟᱱ ᱟᱫᱚ ᱵᱟᱝ ᱡᱚᱭᱮᱱ ᱜᱟᱱᱚᱜᱼᱟ ᱦᱳᱭ ᱦᱳᱭ ᱟᱫᱚ ᱯᱟᱲᱟᱜ ᱢᱚᱪ ᱪᱟ ᱛᱟᱞᱤᱧ ᱟᱲᱟᱜ ᱜᱤᱰᱤ ᱜᱚᱫ ᱠᱟᱜ ᱠᱟᱱᱟ ᱦᱟᱸᱜ ᱟᱫᱚ ᱡᱟᱦᱟᱱᱟᱜ ᱡᱩᱫᱤ ᱦᱟᱸᱜ ᱞᱤᱧ ᱵᱷᱩᱞᱮᱫ ᱠᱷᱟᱱ ᱫᱚ ᱛᱟᱦᱞᱮ ᱠᱷᱟᱱ ᱫᱚ ᱦᱟᱸᱜ ᱡᱟᱦᱟᱱᱟᱜ ᱫᱚ ᱟᱞᱚᱵᱮᱱ ᱢᱚᱱᱮᱭᱟ ᱟᱨ ᱪᱮᱫ,
ᱦᱳᱭ ᱦᱳᱭ ᱮᱠᱫᱚᱢ ᱮᱠᱫᱚᱢ ᱜᱚᱢᱠᱮ ᱟᱨ ᱜᱚᱝᱠᱮ ᱞᱤᱧ ᱞᱟᱹᱭᱮᱜᱼᱟ ᱵᱟᱹᱥᱭᱟᱹᱢ ᱮᱜᱼᱟ ᱵᱮᱱ ᱥᱮ ᱟᱣᱨᱤ?
ᱟᱣᱨᱤ ᱜᱚᱢᱠᱮ ᱱᱚᱜᱼᱚᱭ ᱵᱟᱹᱥᱭᱟᱹᱢ ᱫᱚ ᱟᱫᱚ ᱜᱚᱢᱠᱮ ᱥᱮᱛᱟᱜ ᱦᱟᱸᱜ ᱳᱭ ᱤᱭᱟᱹ ᱥᱮᱫ ᱡᱚᱢ ᱦᱩᱭ ᱠᱟᱱᱟ ᱫᱚᱥᱴᱟ ᱥᱮᱡ ᱡᱚᱢ ᱦᱩᱭ ᱠᱟᱱᱟ ᱦᱮᱸᱥᱮ ᱛᱟᱯᱚᱨᱮ ᱟᱫᱚ, ᱛᱮᱦᱮᱧ ᱫᱚ ᱠᱟᱹᱢᱤ ᱠᱚ ᱦᱟᱸᱜ ᱵᱟᱝ ᱪᱟᱞᱟᱣ ᱦᱩᱭ ᱠᱟᱱᱟ ᱨᱚᱦᱚᱭ ᱠᱚᱫᱚ ᱦᱟᱸᱜ ᱞᱮ ᱟᱞᱮ ᱫᱚ ᱞᱟᱦᱟ ᱧᱚᱜ ᱜᱮᱭᱟᱞᱮ ᱨᱚᱦᱚᱭ ᱠᱚ ᱦᱟᱸᱜ ᱞᱮ ᱯᱩᱨᱟᱹᱣ ᱟᱹᱜᱩᱭᱮᱫᱟ ᱛᱚᱵᱮ ᱟᱫᱚ ᱦᱟᱸᱜ ᱵᱟᱨᱭᱟ ᱜᱟᱱ ᱵᱟᱠᱤ ᱜᱮ ᱚᱱᱟ ᱫᱚ ᱥᱤ ᱥᱤ ᱫᱟᱠᱚ ᱦᱟᱸᱜ ᱜᱟᱹᱰᱤ ᱛᱮᱦᱮᱸ ᱟᱫᱚ ᱛᱟᱦᱚᱞᱮ ᱠᱷᱟᱱ ᱫᱚ ᱵᱟᱝ ᱪᱟᱞᱟᱣ ᱦᱩᱭ ᱠᱟᱱᱟ ᱾
ᱦᱳᱭ ᱦᱳᱭ ᱦᱮᱸ ᱦᱮᱸ
ᱫᱚᱢᱮ ᱵᱟᱝ ᱡᱚᱢ ᱵᱟᱲᱟ ᱦᱩᱭ ᱠᱟᱱᱟ
ᱟᱹᱞᱤᱧ ᱦᱚᱸ ᱜᱚᱝᱠᱮ ᱦᱚᱸᱜ-ᱚᱭ ᱢᱟᱱᱮ ᱮ ᱰᱟᱠᱛᱟᱨ ᱢᱟᱱᱮ ᱥᱤ ᱮ ᱥᱤᱭᱳᱜ ᱠᱟᱱ ᱛᱟᱦᱮᱸᱫ ᱞᱤᱧ ᱜᱚᱝᱠᱮ,
ᱟᱪᱪᱷᱟ, ᱪᱪᱷᱟ, ᱪᱪᱷᱟ, ᱪᱪᱷᱟ ᱛᱟᱦᱞᱮ ᱟᱵᱮᱱ ᱫᱚ, ᱦᱮᱸ ᱦᱮᱸ ᱞᱟᱹᱭ ᱵᱮᱱ
ᱟᱫᱚ ᱦᱚᱜ-ᱚᱭ ᱥᱤᱭᱳᱜ ᱞᱤᱧ ᱪᱟᱞᱟᱣ ᱞᱮᱱᱟ ᱟᱫᱚ ᱦᱚᱜ-ᱼᱭ ᱛᱚ ᱫᱟᱜ ᱢᱟᱺᱰᱤ ᱠᱚ ᱟᱹᱜᱩ ᱠᱟᱫ ᱞᱤᱧᱟ ᱾
ᱦᱮᱸ ᱦᱮᱸ
ᱟᱫᱚ ᱦᱚᱜᱼᱚᱭ ᱦᱤᱛᱚᱜ ᱢᱟᱱᱮ ᱟᱫᱚ, ᱫᱟᱜ ᱢᱟᱰᱤ ᱠᱚ ᱟᱹᱜᱩ ᱠᱟᱫ ᱞᱤᱧ ᱠᱷᱟᱱ ᱟᱫᱚ ᱠᱟᱹᱴᱤᱡ ᱩᱛᱩ ᱦᱚᱸ ᱠᱩᱥᱤ ᱫᱚ ᱠᱩᱥᱤ ᱜᱮ ᱟᱫᱚ ᱠᱟᱹᱴᱤᱡ ᱠᱟᱴᱠᱚᱢ ᱠᱚᱞᱤᱧ ᱧᱟᱢ ᱠᱟᱫ ᱠᱚᱣᱟ ᱚᱱᱟ ᱥᱤᱭᱳᱜ ᱥᱤᱭᱳᱜ ᱛᱮ,
ᱟᱪᱪᱷᱟ ᱟᱪᱪᱷᱟ
ᱛᱟᱦᱚᱞᱮ ᱟᱫᱚ ᱩᱱᱠᱩ ᱜᱮ ᱠᱟᱴᱠᱚᱢ ᱠᱟᱹᱴᱤᱡ ᱞᱤᱧ ᱨᱟᱯᱟᱜ ᱧᱚᱜ ᱮᱫ ᱠᱚᱣᱟ ᱟᱫᱚ ᱞᱤᱧ ᱞᱟᱹᱭᱫᱟ ᱪᱮᱫ ᱞᱤᱧ ᱪᱤᱠᱟᱹᱭᱟ ᱠᱟᱹᱴᱤᱡ ᱞᱤᱧ ᱜᱟᱞᱢᱟᱨᱟᱣ ᱞᱮᱜᱮ᱾
ᱟᱪᱪᱷᱟ, ᱟᱪᱪᱷᱟ ᱜᱚᱝᱠᱮ ᱟᱵᱮ ᱟᱪᱪᱷᱟ ᱜᱚᱝᱠᱮ ᱟᱵᱮᱱ ᱢᱟ ᱵᱮᱱ ᱞᱟᱹᱭᱮᱫ ᱴᱮᱠᱟᱨ ᱛᱮᱵᱮᱱ ᱥᱤᱭᱮᱟᱫᱟ ᱛᱚᱵᱮ ᱠᱟᱴᱠᱚᱢ ᱫᱚ ᱴᱨᱟᱠᱴᱟᱨ ᱥᱤ ᱥᱤ ᱛᱮᱜᱮ ᱟᱬᱜᱳ ᱠᱟᱛᱮ ᱵᱮᱱ ᱥᱟᱵᱮᱫ ᱠᱚ ᱛᱟᱦᱮᱜ ᱥᱮ ᱪᱮᱫ?
ᱦᱮᱸ ᱜᱚᱢᱠᱮ
ᱚ ᱢᱟᱱᱮ ᱡᱚᱠᱷᱚᱱ ᱜᱮ ᱦᱟᱸᱜ ᱜᱟᱹᱰᱤ ᱠᱷᱱᱟᱜ ᱴᱮᱠᱴᱟᱨ ᱵᱮᱱ ᱧᱮᱧᱟᱢ ᱤᱭᱟᱹ ᱴᱮᱠᱴᱟᱨ ᱠᱷᱚᱱᱟᱜ ᱵᱮᱱ ᱧᱮᱧᱟᱢᱮᱫ ᱠᱚᱣᱟ ᱠᱟᱴᱠᱚᱢ ᱠᱚ ᱛᱚᱠᱷᱚᱱ ᱜᱮ ᱦᱟᱸᱜ ᱵᱮᱱ ᱟᱬᱜᱚ ᱜᱚᱫᱚᱜ
ᱦᱮᱸ ᱦᱮᱸ ᱮᱠᱫᱚᱢ ᱮᱠᱫᱚᱢ ᱜᱚᱝᱠᱮ ᱟᱬᱜᱚ ᱜᱚᱫᱚᱜ ᱠᱟᱱᱟᱞᱤᱧ ᱫᱚᱱ ᱟᱬᱚ ᱜᱚᱫᱚᱜ ᱠᱟᱱᱟᱞᱤᱧ ᱟᱨᱞᱤᱧ ᱥᱟᱵ ᱜᱚᱫᱮᱫ ᱠᱚᱣᱟ᱾
ᱟᱪᱪᱷᱟ ᱟᱨ ᱜᱚᱝᱠᱮ ᱜᱟᱹᱰᱤ ᱫᱚ ᱟᱨᱚ ᱟᱨᱚᱵᱮᱱ ᱫᱟᱹᱲ ᱫᱮᱡ ᱜᱚᱫᱚᱜ ᱠᱟᱱᱟ ᱥᱮᱪᱮᱫ?
ᱦᱮᱸ ᱦᱮᱸ ᱮᱠᱫᱚᱢ ᱫᱚᱢᱮ ᱟᱫᱚ ᱛᱚᱠᱷᱚᱱ ᱠᱟᱹᱴᱤᱡ ᱟᱥᱛᱮ ᱧᱚᱜ ᱞᱤᱧ ᱪᱟᱞᱟᱣ ᱜᱚᱜ ᱠᱟᱜ ᱠᱟᱱᱟ ᱜᱚᱝᱠᱮ ᱛᱚᱠᱷᱚᱱ ᱫᱚ᱾
ᱟᱪᱪᱷᱟ ᱟᱪᱪᱷᱟ ᱟᱪᱪᱷᱟ ᱟᱹᱞᱤᱧ ᱵᱩᱡ ᱫᱟᱲᱮᱭᱟᱜ ᱠᱟᱱᱟᱞᱤᱧ ᱜᱚᱝᱠᱮ ᱟᱵᱮᱱᱟᱜ ᱠᱟᱛᱷᱟ ᱠᱚᱨᱮ ᱜᱮ ᱦᱮᱸ ᱥᱮ᱾
ᱦᱳᱭ ᱦᱳ ᱟᱫᱚ ᱟᱫᱚ ᱟᱫᱚᱳ ᱡᱮ ᱜᱚᱝᱠᱮ ᱡᱮ ᱠᱟᱹᱴᱤᱡ ᱠᱟᱹᱴᱤᱡ ᱠᱟᱴᱠᱚᱢ ᱦᱚᱞᱤᱧ ᱥᱟᱵᱮᱫ ᱠᱚᱣᱟ ᱠᱟᱹᱴᱤᱡ ᱠᱟᱹᱴᱤᱡ ᱠᱟᱴᱠᱚᱢ ᱠᱷᱟᱹᱛᱤᱨ ᱛᱮ ᱟᱹᱞᱤᱧ ᱠᱚᱱᱳ ᱢᱟᱱᱮ ᱢᱟᱱᱮ ᱩᱱᱟᱹᱜ ᱢᱟᱱᱮ ᱪᱮᱫ ᱞᱮᱠᱟᱧ ᱞᱟᱹᱭᱟ ᱚᱱᱟ ᱫᱚ ᱜᱩᱡᱩᱜ ᱵᱟᱧᱪᱟᱜ ᱨᱮᱱᱟᱜ ᱨᱤᱥᱠ ᱠᱟᱛᱮᱜ ᱜᱮ ᱜᱮᱞᱤᱧ ᱟᱬᱜᱚᱱ ᱠᱟᱱᱟ ᱥᱮ,
ᱟᱪᱪᱷᱟ ᱟᱪᱪᱷᱟ ᱟᱪᱪᱷᱟ
ᱠᱟᱴᱤᱡ ᱠᱟᱴᱠᱚᱢ ᱞᱟᱹᱜᱤᱫ ᱫᱚ ᱵᱟᱹᱞᱤᱧ ᱟᱬᱜᱚᱱ ᱠᱟᱱᱟ ᱵᱚᱲᱚ ᱵᱚᱲᱚ ᱠᱟᱴᱠᱚᱢ ᱠᱚᱜᱮ ᱢᱟᱱᱮ ᱥᱮᱬᱟ ᱥᱮᱬᱟ ᱠᱟᱴᱠᱚᱢ ᱠᱚ ᱞᱟᱹᱜᱤᱫ ᱜᱮ᱾
ᱢᱟᱱᱮ ᱪᱮᱫ ᱞᱮᱠᱟᱱ ᱠᱚ ᱜᱚᱝᱠᱮ ᱫᱚᱥ ᱯᱚᱱᱨᱚ ᱠᱤᱞᱳ ᱨᱮᱱ ᱥᱮ ᱪᱮᱫ?
ᱢᱚᱴᱟᱢᱩᱴᱤ ᱦᱩᱭᱩᱜ ᱟᱠᱚ ᱜᱚᱝᱠᱮ ᱢᱚᱴᱟᱢᱩᱴᱤ ᱪᱮᱫ ᱞᱮᱠᱟᱧ ᱞᱟᱹᱭᱟ,
ᱦᱮᱸ
ᱢᱳᱴᱟᱢᱩᱴᱤ ᱥᱟᱛ ᱠᱮᱡᱤ ᱟᱴ ᱠᱮᱡᱤ ᱚᱱᱠᱟ ᱠᱚ ᱦᱩᱭᱩᱜᱼᱟ᱾
ᱜᱚᱝᱠᱮ ᱛᱟᱦᱚᱞᱮ ᱛᱚ ᱢᱟᱨᱟᱝ ᱧᱚᱜ ᱜᱮᱭᱟ ᱠᱚ ᱟᱨ ᱪᱮᱫ᱾
ᱦᱳᱭ ᱦᱳᱭ
ᱢᱟᱱᱮ ᱫᱚᱢᱮ ᱫᱚ ᱟᱨ ᱪᱮᱫ ᱵᱟᱠᱚ ᱢᱟᱨᱟᱝᱚᱜᱼᱟ ᱢᱟᱱᱮ ᱢᱟᱹᱡᱷᱟᱹᱨᱤ ᱠᱚ,
ᱦᱩᱰᱤᱧ ᱢᱟᱱᱮ ᱦᱩᱰᱤᱧ ᱧᱚᱜ ᱢᱟᱱᱮ ᱩᱱᱠᱩ ᱫᱚ ᱦᱩᱰᱤᱧ ᱜᱮᱠᱚ ᱞᱟᱹᱭᱟᱹᱜᱼᱟ᱾ ᱦᱮᱸ ᱦᱮᱸ ᱢᱟᱱᱮ ᱟᱵᱚ ᱢᱟᱱᱮ ᱟᱞᱮ ᱫᱤᱥᱚᱢ ᱨᱮᱫᱚ ᱜᱚᱝᱠᱮ ᱢᱟᱱᱮ ᱢᱟᱨᱟᱝ ᱢᱟᱨᱟᱝ ᱠᱟᱴᱠᱚᱢ ᱢᱚᱴᱟᱢᱩᱴᱤ ᱥᱟᱭ ᱥᱟᱭᱛᱨᱤᱥ ᱠᱤᱞᱳ ᱚᱱᱠᱟ ᱦᱟᱹᱨᱤᱡ ᱠᱟᱴᱠᱚᱢ ᱞᱤᱧ ᱧᱮᱞ ᱠᱟᱫ ᱠᱚᱣᱟ᱾
ᱜᱚᱝᱠᱮ ᱛᱟᱦᱚᱞᱮ ᱟᱯᱮ ᱫᱤᱥᱚᱢ ᱫᱚ ᱵᱟᱝ ᱫᱚ ᱟᱯᱮ ᱫᱚ ᱚᱱᱮ ᱢᱟᱺᱡᱷᱟᱹᱨᱤ ᱠᱟᱴᱠᱚᱢ ᱡᱟᱹᱱᱤᱡ ᱜᱚᱝᱠᱮ ᱢᱮᱱᱟᱜ ᱠᱟᱜ ᱯᱮ ᱚᱱᱟ ᱠᱚᱨᱮ ᱫᱚ ᱦᱮᱸ ᱥᱮ? ᱟᱞᱮ ᱱᱚᱣᱟ ᱠᱚᱨᱮ ᱫᱚ ᱜᱚᱝᱠᱮ ᱢᱮᱱᱟᱜ ᱟᱠᱟᱜ ᱠᱚ ᱠᱟᱴᱠᱚᱢ ᱯᱨᱟᱭ ᱟᱨᱮ ᱜᱮᱞ ᱟᱨᱮ ᱠᱤᱞᱳ ᱫᱷᱟᱹᱵᱤᱡ ᱢᱟᱱᱮ ᱡᱟᱦᱟᱸᱭ ᱠᱚ ᱦᱟᱲᱟᱢ ᱜᱚᱫᱚᱜᱼᱟ᱾
ᱟᱪᱪᱷᱟ ᱟᱪᱪᱷᱟ ᱟᱪᱪᱷᱟ ᱜᱚᱝᱠᱮ ᱟᱪᱪᱷᱟ
ᱟᱨ ᱡᱟᱦᱟᱸᱭ ᱮᱢᱱᱤ ᱠᱟᱹᱴᱤᱡ ᱧᱚᱜ ᱠᱚᱫᱚ ᱠᱚ ᱦᱩᱭ ᱜᱚᱫᱚᱜᱼᱟ ᱜᱚᱝᱠᱮ ᱳᱭ ᱮᱭᱟᱭ ᱜᱮᱞ ᱤᱨᱟᱹᱞ ᱤᱨᱟᱹᱞ ᱜᱮᱞ ᱟᱨᱮ ᱦᱚᱜᱼ ᱱᱚᱝᱠᱟ ᱵᱩᱡ ᱫᱟᱵᱮᱱ ᱥᱮ?
ᱦᱳᱭ ᱦᱳᱭ ᱛᱟᱦᱚᱞᱮ ᱜᱚᱝᱠᱮ ᱩᱱᱠᱩ ᱫᱚ ᱢᱟᱱᱮ ᱪᱮᱫ ᱚᱠᱟ ᱚᱠᱟ ᱨᱮᱠᱚ ᱛᱟᱦᱮᱱ ᱛᱮ ᱜᱚᱝᱠᱮ ᱱᱩᱠᱩ ᱞᱟᱹᱜᱤᱫ ᱫᱚ ᱵᱷᱩᱜᱟᱹᱜ ᱫᱚ ᱟᱨ ᱵᱟᱝ ᱱᱩᱠᱩ ᱫᱚ ᱞᱟᱹᱜᱤᱛ ᱚᱲᱟᱜ ᱫᱩᱣᱟᱹᱨ ᱠᱚ ᱢᱮᱱᱟᱜᱼᱟ ᱯᱟᱞᱮ?
ᱵᱟᱝ ᱜᱚᱝᱠᱮ ᱱᱩᱠᱩ ᱫᱚ ᱚᱛ ᱨᱮ ᱱᱩᱠᱩ ᱤᱭᱟᱹ ᱞᱮᱠᱟ ᱦᱟᱸᱜ ᱠᱚ ᱛᱟᱦᱮᱱᱟ ᱦᱚᱨᱚ ᱞᱮᱠᱟ ᱟᱨ ᱪᱮᱫ᱾
ᱦᱳᱭ ᱦᱳᱭ ᱦᱳᱭ ᱛᱟᱦᱚᱞᱮ ᱩᱱᱠᱩᱣᱟᱜ ᱢᱟ ᱵᱷᱩᱜᱟᱹᱜ ᱠᱚᱦᱚᱸ ᱢᱟᱱᱮ ᱡᱟᱦᱟᱸ ᱤᱭᱟᱹ, ᱚᱲᱟᱜ ᱫᱩᱣᱟᱹᱨ ᱨᱮᱱᱟᱜ ᱡᱟᱦᱟᱸ ᱡᱮᱢᱚᱱ ᱜᱩᱰᱩ ᱵᱷᱩᱜᱟᱹᱜ ᱚᱱᱮ ᱚᱱᱠᱟ ᱢᱟᱱᱮ ᱩᱱᱠᱩ ᱚᱲᱟᱜ ᱫᱩᱣᱟᱹᱨ ᱠᱚᱦᱚᱸ ᱟᱹᱰᱤ ᱢᱟᱨᱟᱝ ᱢᱟᱱᱮ ᱫᱩᱣᱟᱹᱨ ᱛᱟ ᱠᱚ?
ᱵᱟᱝ ᱜᱚᱝᱠᱮ ᱟᱫᱚᱞᱤᱧ ᱞᱟᱹᱭ ᱟᱵᱮᱱ ᱠᱟᱱ ᱫᱚ ᱱᱩᱠᱩ ᱫᱚ ᱦᱚᱨᱚ ᱞᱮᱠᱟ ᱠᱚ ᱛᱟᱦᱮᱱᱟ, ᱦᱚᱨᱟᱥᱟ ᱵᱷᱤᱛᱨ ᱨᱮ ᱠᱚ ᱛᱚᱯᱟ ᱠᱚᱜᱼᱟ᱾
ᱟᱪᱪᱷᱟ ᱟᱪᱪᱷᱟ ᱟᱪᱪᱷᱟ ᱜᱚᱝᱠᱮ᱾
ᱠᱷᱟᱹᱞᱤ ᱚᱱᱟ ᱢᱮᱫ ᱛᱮᱫ ᱱᱟᱦᱟᱸᱜ ᱠᱚ ᱩᱰᱩᱠ ᱠᱟᱛᱟ ᱠᱚᱣᱟ ᱡᱟᱦᱟᱸ ᱫᱚ, ᱦᱮᱸ ᱟᱨ ᱱᱩᱠᱩ ᱠᱟᱴᱠᱚᱢ ᱫᱚ ᱜᱚᱝᱠᱮ ᱱᱩᱠᱩ ᱠᱟᱴᱠᱚᱢ ᱫᱚ ᱢᱟᱱᱮ, ᱮᱠᱮᱱᱟᱜ ᱛᱮᱫᱚ ᱵᱟᱵᱮᱱ ᱥᱟᱵ ᱫᱟᱲᱮᱭᱟᱠᱚᱣᱟ ᱥᱮ ᱟᱵᱮᱱ ᱦᱚᱸᱠᱚ ᱵᱟᱡᱟᱣᱣᱟᱵᱮᱱᱟ ᱵᱟᱠᱷᱟᱱ᱾
ᱦᱳᱭ ᱦᱳᱭ ᱟᱨ ᱜᱚᱝᱠᱮ ᱱᱩᱠᱩ ᱜᱩ ᱠᱩ ᱡᱟᱦᱟᱸᱭᱟᱜ ᱚᱱᱮ ᱡᱮᱵᱤᱱ ᱞᱟᱹᱭᱮᱫ ᱡᱮ ᱩᱱᱟᱹᱜ ᱜᱟᱱ ᱩᱱᱟᱹᱜ ᱢᱟᱨᱟᱝ ᱠᱚ ᱠᱟᱴᱠᱚᱢ ᱟᱫᱚ ᱦᱮᱸ ᱪᱮᱫ ᱠᱚᱠᱚ ᱡᱚᱢ ᱛᱮ ᱠᱚ ᱜᱚᱝᱠᱮ ᱩᱱᱠᱩ ᱫᱚ
ᱚᱠᱚᱭ ᱱᱩᱠᱩ ᱱᱩᱠᱩ ᱫᱚ ᱜᱚᱝ ᱠᱮ ᱢᱟ ᱡᱚᱢ ᱛᱮᱱᱟᱜ ᱛᱮ ᱫᱚ ᱚᱵᱷᱟᱵ ᱠᱟᱱᱟ ᱠᱤ ᱱᱤᱛᱚᱜ ᱫᱟᱜ ᱨᱮᱱ ᱦᱟᱹᱠᱩ ᱠᱚ ᱦᱮᱸ ᱥᱟᱨ ᱩᱱ ᱢᱟᱨᱟᱝ ᱜᱮᱭᱟ ᱠᱚ ᱢᱮᱱᱛᱮ ᱜᱚᱝᱠᱮ ᱟᱫ ᱡᱚᱢ ᱫᱚ ᱫᱚᱢᱮ ᱫᱚ ᱵᱟᱠᱚ ᱡᱚᱢᱟ ᱥᱟᱵ ᱠᱟᱜ ᱢᱮ ᱢᱤᱫ ᱠᱩᱭᱱᱴᱟᱞ ᱨᱮᱱ ᱡᱩᱫᱤ ᱢᱤᱫᱴᱟᱝ ᱠᱟᱴ ᱩᱱᱤ ᱦᱟᱸᱜ ᱮ ᱡᱚᱢᱟ ᱯᱮᱱᱟ ᱳᱭ ᱢᱤᱫ ᱠᱤᱞᱳ ᱜᱟᱱ ᱦᱟᱸᱜ ᱡᱩᱫᱤ ᱡᱚᱢ ᱠᱷᱟᱱ
ᱦᱳᱭ ᱦᱳᱭ ᱦᱳᱭ ᱦᱳᱭ
ᱦᱮᱸ ᱦᱩᱸ ᱦᱩ ᱚᱱᱠᱟ ᱟᱫᱚ ᱦᱟᱸᱜ ᱠᱷᱟᱱ ᱡᱚᱢ ᱛᱚ ᱩᱱᱠᱩ ᱫᱚ ᱜᱟᱰᱟ ᱠᱚᱨᱮᱜ ᱜᱮ ᱦᱟᱸᱜ ᱠᱚ ᱡᱚᱢ ᱵᱟᱲᱟᱭᱟ
ᱦᱳᱭ ᱦᱳᱭ ᱦᱳᱭ ᱜᱚᱝᱠᱮ ᱦᱳᱭ ᱟᱨ ᱜᱚᱝᱠᱮ ᱛᱟᱦᱚᱞᱮ ᱦᱟᱹ ᱠᱩ ᱫᱚ ᱪᱮᱫ ᱞᱮᱠᱟ ᱠᱚ ᱧᱟᱢᱚᱜ ᱦᱟᱹᱠᱩ ᱛᱤᱱᱟᱹᱜ ᱢᱟᱨᱟᱝ ᱢᱟᱨᱟᱝ ᱠᱚ
ᱵᱟᱝ ᱜᱚᱝᱠᱮ ᱦᱟᱹᱠᱩ ᱫᱚ ᱟᱞᱮᱭᱟᱜ ᱜᱟᱰᱟ ᱨᱮᱫᱚ ᱢᱮᱱᱟᱜ ᱠᱚᱜᱮᱭᱟ ᱢᱟᱨᱟᱝ ᱢᱟᱨᱟᱝ ᱠᱚᱜᱮ ᱢᱮᱫᱴᱮᱱ ᱞᱮ ᱥᱟᱵ ᱞᱮᱫᱮᱭᱟ ᱢᱤᱫ ᱜᱮᱞ ᱮ ᱦᱮᱸ ᱦᱟᱯᱮ ᱦᱟᱸᱜ ᱜᱚᱝᱠᱮ ᱪᱮᱫᱠᱟ ᱠᱚ ᱞᱟᱹᱭᱟ ᱵᱟᱹᱞᱤᱧ ᱞᱟᱹᱭ ᱫᱟᱲᱮᱭᱟᱵᱮᱱ ᱠᱟᱱᱟ ᱢᱤᱫᱥᱟᱭ ᱢᱚᱬᱮ ᱜᱮᱞ ᱠᱤᱞᱳ ᱢᱮᱫᱴᱮᱱ ᱦᱟᱜ ᱞᱮ ᱧᱟᱢ ᱞᱮᱫᱮᱭᱟ
ᱦᱳᱭ ᱜᱚᱝᱠᱮ ᱦᱳᱭ
ᱦᱮᱸ ᱟᱨ ᱢᱮᱫᱴᱮᱱ ᱫᱚ ᱦᱟᱸᱜ ᱞᱮ ᱧᱟᱢ ᱞᱮᱫᱮᱭᱟ ᱳᱭ ᱟᱨᱮᱜᱮᱞ ᱤᱨᱟᱹᱞ ᱦᱮ ᱮᱱᱠᱟ ᱟᱨ ᱪᱮᱫ
ᱟᱪᱪᱷᱟ ᱟᱪᱪᱷᱟ ᱟᱪᱪᱷᱟ ᱟᱫᱚ ᱜᱚᱝᱠᱮ ᱩ ᱢᱟ ᱟᱠ ᱥᱮᱫ ᱡᱚᱠᱷᱚᱱ ᱜᱚᱞᱯᱚ ᱵᱤᱱ ᱤᱫᱤ ᱠᱮᱫ ᱟᱫᱚ ᱚᱱᱟ ᱠᱟᱹᱴᱤᱡ ᱢᱤᱫᱴᱟᱝ ᱠᱟᱹᱦᱱᱤ ᱞᱤᱧ ᱩᱭᱦᱟᱹᱨ ᱧᱟᱢ ᱢᱱᱮ ᱦᱚᱞᱟ ᱢᱟᱫᱷᱮᱨ ᱨᱮᱱᱟᱜ ᱠᱟᱹᱦᱱᱤ ᱠᱟᱱ ᱜᱮᱭᱟ ᱦᱩᱭ
ᱟᱪᱪᱷᱟ ᱟᱪᱪᱷᱟ ᱪᱷᱟ ᱪᱷᱟ ᱢᱟᱥᱮ ᱠᱟᱹᱴᱤᱡ ᱞᱟᱹᱭ ᱜᱚᱫ ᱵᱮᱱ
ᱦᱳᱭ ᱦᱳᱭ ᱟᱞᱮ ᱟᱛᱳ ᱨᱮ ᱢᱟᱱᱮ ᱢᱮᱫᱴᱟᱝ ᱠᱤᱥᱟᱹᱬ ᱢᱮᱱᱟᱜ ᱠᱚᱣᱟ ᱩᱱᱠᱩ ᱡᱚᱛᱚ ᱠᱷᱚᱱᱟᱜ ᱠᱤᱥᱟᱹᱬ ᱢᱚᱴᱟᱢᱩᱴᱤ ᱮᱠᱥᱚ ᱰᱮᱲᱥᱚ ᱵᱤᱜᱷᱟᱹ ᱦᱟᱥᱟ ᱛᱟᱠᱚ
ᱟᱪᱪᱷᱟ ᱜᱚᱝᱠᱮ
ᱟᱨ ᱜᱚᱢᱠᱮ ᱵᱟᱸᱥ ᱦᱚᱸ ᱢᱮᱱᱟᱜ ᱛᱟᱠᱚᱣᱟ ᱦᱳᱭ ᱥᱮ
ᱟᱪᱪᱷᱟ ᱟᱪᱪᱷᱟ
ᱵᱤᱫᱽ ᱫᱷᱟᱨᱮ ᱥᱮᱫ ᱨᱮ ᱵᱟᱸᱫᱷ ᱦᱸ ᱢᱮᱱᱟᱜ ᱛᱟᱠᱚᱣᱟ ᱛᱟᱦᱚᱞᱮ ᱮᱸ ᱡᱟᱣ ᱫᱤᱱ ᱞᱮᱠ ᱛᱟᱜ ᱢᱟᱱᱮ ᱮᱱᱦᱤᱞᱳᱜ ᱦᱚᱸ ᱢᱟᱱᱮ ᱮᱱᱦᱤᱞᱳᱜ ᱫᱚ ᱢᱟᱱᱮ ᱜᱚᱝᱠᱮ ᱮᱱᱮ ᱴᱩᱱᱟᱹᱜ ᱢᱟᱱᱮ ᱴᱩᱱᱟ ᱯᱷᱤᱥ ᱡᱟᱦᱟᱸ ᱴᱩᱱᱟ ᱢᱟᱪᱷ
ᱟᱪᱪᱷᱟ ᱪᱷᱟ ᱪᱷᱟ ᱪᱷᱟ
ᱮᱸ ᱟᱨ ᱤᱞᱤᱥ ᱦᱟᱹᱠᱩ
ᱦᱮᱸ ᱦᱮᱸ ᱦᱮᱸ
ᱦᱳᱭ ᱢᱟᱱᱮ ᱩᱱᱠᱩ ᱢᱟᱱᱮ ᱟᱫᱚ ᱞᱟᱹᱭ ᱫᱟᱭ ᱱᱤᱭᱟᱹ ᱵᱟᱨ ᱫᱚ ᱱᱩᱠᱩᱧ ᱪᱟᱥ ᱠᱚᱣᱟ ᱢᱟᱱᱮ ᱩᱱᱠᱩ ᱫᱚ ᱥᱚᱢᱩᱫᱨᱚ ᱠᱷᱚᱱᱟᱜᱼᱮ ᱟᱹᱜᱩ ᱞᱮᱫ ᱠᱚᱣᱟ ᱢᱟᱱᱮ ᱠᱟᱹᱴᱤᱡ ᱚᱰᱟᱨ ᱞᱮᱫ ᱠᱚᱣᱟᱭ ᱢᱟᱱᱮ ᱚᱱᱟ ᱚᱱᱮ ᱦᱟᱜ ᱤᱭᱟᱹ ᱵᱮᱱ ᱟᱸᱡᱚᱢ ᱟᱠᱟᱫᱼᱟ ᱟᱨ ᱦᱳᱭ ᱢᱟᱱᱮ ᱤᱭᱟᱹ ᱨᱟᱱᱤᱵᱟᱱᱫᱷ ᱵᱮᱱ ᱟᱸᱡᱚᱢ ᱟᱠᱟᱜᱼᱟ
ᱦᱮᱸ ᱦᱮᱸ ᱦᱮᱸ ᱦᱮᱸ
ᱦᱚᱸ ᱢᱟᱱᱮ ᱦᱳᱭ ᱚᱸᱰᱮ ᱢᱟᱱᱮ ᱨᱩᱯ
ᱟᱸᱡᱚᱢ ᱫᱚᱞᱤᱧ ᱟᱸᱡᱚᱢ ᱵᱟᱲᱟ ᱟᱠᱟᱫ ᱨᱮᱦᱚᱸ ᱟᱫᱚ ᱩᱱᱟᱹᱜᱴᱟ ᱫᱚ ᱵᱟᱞᱤᱧ ᱧᱮᱞ ᱟᱠᱟᱫᱼᱟ ᱛᱚ ᱚᱠᱟ ᱥᱮᱫ ᱠᱟᱱᱟ
ᱦᱳᱭ ᱦᱳᱭ ᱦᱳᱭ ᱚᱱᱟ ᱠᱟᱛᱷᱟ ᱜᱮ ᱜᱚᱝᱠᱮ ᱟᱫᱚ ᱞᱟᱹᱭ ᱫᱟᱞᱤᱧ ᱦᱳᱭ ᱚᱸᱰᱮ ᱢᱟᱱᱮ ᱡᱟᱦᱟᱸ ᱵᱤᱫᱮᱥ ᱠᱷᱚᱱᱟᱜ ᱡᱟᱦᱟᱸ ᱚᱰᱟᱨ ᱞᱮᱫ ᱠᱚᱣᱟᱭ ᱴᱩᱱᱟ ᱢᱟᱪᱷ ᱟᱨ ᱤᱞᱤᱥ ᱤᱞᱤᱥ ᱢᱟᱪᱷ
ᱦᱟᱹᱠᱩ ᱞᱟᱹᱭ ᱵᱮᱱ ᱜᱚᱝᱠᱮ ᱦᱟᱹᱠᱩ ᱞᱟᱹᱭ ᱵᱮᱱ
ᱟᱪᱪᱷᱟ ᱟᱪᱪᱷᱟ ᱩᱱᱠᱩ ᱴᱩᱱᱟ ᱦᱟᱹᱠᱩ ᱟᱨ ᱤᱞᱤᱥ ᱦᱟᱹᱠᱩ ᱜᱮ ᱜᱚᱝᱠᱮ ᱦᱮᱸ ᱟᱨ ᱯᱞᱮᱱ ᱛᱮ ᱱᱚᱰᱮ ᱠᱚ ᱢᱟᱱᱮ ᱦᱮᱡ ᱞᱮᱱᱟ ᱨᱟᱱᱤᱵᱟᱸᱫᱷ ᱨᱮ ᱦᱳᱭ
ᱟᱫᱚ ᱜᱚᱝ ᱜᱚᱢᱠᱮ ᱤᱨᱩᱯᱞᱮᱱ ᱛᱮᱫᱚ ᱚᱠᱟ ᱴᱷᱮᱱ ᱠᱚ ᱟᱬᱜᱚ ᱞᱮᱱᱛᱮ ᱩᱱᱠᱩ ᱫᱚ ᱥᱮ ᱚᱸᱰᱮ ᱢᱮᱱᱟᱜᱼᱟ ᱜᱚᱝᱠᱮ ᱟᱹᱞᱤᱧ ᱫᱚ ᱵᱟᱞᱤᱧ
ᱦᱚᱸ ᱢᱟᱱᱮ ᱦᱳᱭ ᱢᱟᱱᱮ ᱚᱱᱚ ᱚᱱᱟ ᱵᱟᱡᱟᱨ ᱨᱮ ᱢᱟᱱᱮ ᱢᱤᱫ ᱴᱟᱝ ᱜᱚᱰᱟ ᱢᱮᱱᱟᱜᱼᱟ ᱦᱳᱭ ᱚᱸᱰᱮ ᱜᱮ ᱞᱮᱱᱰ ᱞᱮᱱᱟ ᱚᱱᱟ ᱮᱨᱳᱯᱞᱮᱱ ᱫᱚ
ᱟᱪᱪᱷᱟ
ᱟᱫᱚ ᱩᱱ ᱚᱠᱛᱚ ᱛᱟᱦᱞᱮ ᱪᱟᱞᱟ ᱦᱩᱭᱱᱟ ᱵᱟᱡᱟᱨ ᱥᱮᱫ ᱜᱮ ᱤᱨᱩᱯᱞᱮᱱ ᱫᱚ ᱜᱚᱝᱠᱮ ᱪᱮᱫ ᱞᱟᱹᱜᱤᱫ ᱟᱬᱜᱚᱭᱱᱟ ᱟᱫᱚ ᱵᱟᱝ ᱢᱟ ᱧᱮᱞ ᱦᱩᱭᱩᱜ ᱠᱟᱱᱟ ᱟᱞᱮ ᱟᱹᱛᱩ ᱨᱮᱱ ᱜᱮ ᱢᱤ ᱢᱤ ᱢᱤᱫ ᱦᱚᱲ ᱴᱩᱱᱟ ᱢᱟ ᱴᱩᱱᱟ ᱦᱟᱹᱠᱩ ᱟᱨ ᱤᱞᱤᱥ ᱦᱟᱹᱠᱩᱭ ᱢᱟᱱᱮ ᱤᱭᱟᱹ ᱚᱰᱟᱨ ᱟᱠᱟᱫ ᱠᱚᱣᱟ
ᱦᱮᱸ ᱛᱤᱱᱟᱹᱜ ᱜᱟᱱ ᱠᱚ ᱟᱹᱜᱩ ᱟᱠᱟᱫ ᱠᱚᱣᱟ ᱜᱚᱢᱠᱮ
ᱦᱮᱸ ᱜᱚᱝᱠᱮ ᱢᱚᱴᱟ ᱢᱩᱴᱤ ᱦᱩᱭᱩᱜ ᱟᱠᱚ ᱡᱟᱦᱟᱸ ᱟᱵᱚ ᱡᱟᱦᱟᱸ ᱢᱚᱴᱚᱨ ᱥᱟᱭᱠᱮᱞ ᱛᱮ ᱥᱮ ᱡᱟᱦᱟᱱᱟᱜ ᱜᱟᱹᱰᱤ ᱛᱮᱠᱚ ᱟᱹᱜᱩ ᱠᱚᱣᱟ ᱴᱩᱠᱩᱡ ᱡᱮ ᱚᱱᱠᱟ ᱜᱮ ᱴᱩᱠᱩᱡ ᱛᱮᱜᱮ ᱠᱚ ᱢᱟᱱᱮ ᱟᱹᱜᱩ ᱞᱮᱫ ᱠᱚᱣᱟ ᱢᱟᱱᱮ ᱴᱩᱠᱩᱡ ᱢᱟᱱᱮ ᱥᱚᱱᱟ ᱨᱮᱱᱟᱜ ᱴᱩᱠᱩᱡ ᱠᱟᱱᱟ ᱜᱚᱝᱠᱮ
ᱚᱸ ᱜᱚᱝᱠᱮ ᱩᱱᱠᱩ ᱥᱚᱱᱟ ᱨᱮᱱᱟᱜ ᱴᱩᱠᱩᱡ ᱨᱮᱠᱚ ᱫᱚᱦᱚ ᱠᱚᱣᱟ
ᱦᱳᱭ ᱦᱳᱭ ᱩᱱᱠᱩ ᱫᱚ ᱠᱟᱹᱴᱤᱡ ᱢᱟᱱᱮ ᱥᱩᱠᱷᱟᱹ ᱞᱟᱹᱭᱟ ᱜᱮᱭᱟ ᱠᱚᱥᱮ ᱴᱩᱱᱱᱟ ᱦᱟᱹᱠᱩ ᱟᱨ ᱤᱞᱤᱥ ᱦᱟᱹᱠᱩ ᱫᱚ
ᱟᱪᱪᱷᱟ ᱟᱪᱪᱷᱟ ᱟᱪᱪᱷᱟ
ᱚᱱᱟ ᱛᱮᱜᱮ ᱡᱟᱹᱱᱤᱡ ᱩᱱᱟᱹᱜ ᱫᱟᱢ ᱫᱚ ᱟᱫᱚ ᱛᱟᱦᱚᱞᱮ ᱩᱱᱨᱮᱞᱤᱧ ᱵᱩᱡᱽ ᱠᱮᱫᱼᱟ ᱡᱮ ᱵᱟᱝᱢᱟ ᱢᱟᱱᱮ ᱟᱞᱮ ᱟᱛᱩᱨ ᱨᱮᱱ ᱦᱚᱲ ᱜᱮ ᱚᱰᱟᱨ ᱟᱠᱟᱜᱼᱟ ᱠᱚ ᱦᱳᱭ ᱛᱟᱦᱚᱞᱮ ᱟᱫᱚ ᱟᱹᱞᱤᱧ ᱦᱚᱸ ᱫᱚᱢᱮ ᱨᱟᱹᱥᱠᱟᱹ ᱦᱮᱸᱥᱮ ᱢᱟᱡᱷᱮ ᱢᱚᱫᱫᱷᱮ ᱠᱟᱹᱴᱤᱡ ᱠᱩᱢᱵᱽᱲᱩ ᱠᱟᱛᱮᱜ ᱡᱚᱢ ᱠᱚ ᱦᱩᱭᱩᱜᱼᱟ ᱤᱞᱤᱥ ᱦᱟᱹᱠᱩ ᱥᱮ ᱴᱩᱱᱟ ᱦᱟᱹᱠᱩ ᱛᱟᱦᱚᱞᱮ ᱚᱸᱰᱮ ᱠᱷᱚᱱᱟᱜ ᱟᱨᱚ ᱡᱟᱦᱟᱸ ᱤᱭᱟᱹ ᱜᱟᱹᱲᱤ ᱡᱟᱦᱟᱸ ᱛᱷᱟᱨ ᱜᱟᱹᱲᱤ ᱛᱷᱟᱨ ᱜᱟᱹᱲᱤ ᱛᱮᱠᱚ ᱟᱹᱜᱩ ᱠᱮᱫ ᱠᱚᱣᱟ ᱡᱟᱦᱟᱸ ᱱᱚᱸᱰᱮ ᱟᱞᱮ ᱟᱹᱛᱩ
ᱟᱪᱪᱷᱟ ᱦᱮᱸ ᱦᱮᱸ
ᱟᱫᱚ ᱵᱟᱸᱫᱷ ᱨᱮᱠᱚ ᱟᱲᱟᱜ ᱠᱮᱫ ᱠᱚᱣᱟ ᱟᱫᱚ ᱜᱚᱢᱠᱮ ᱵᱟᱸᱫᱽ ᱨᱮᱠᱚ ᱟᱲᱟᱜ ᱠᱮᱫ ᱠᱚᱣᱟ ᱦᱳᱭ ᱟᱠᱚᱣᱟᱜ ᱵᱟᱸᱫᱷ ᱨᱮᱜᱮ ᱛᱟᱦᱚᱞᱮ ᱟᱫᱚ ᱚᱜᱼᱚᱭ ᱡᱮᱢᱚᱱ ᱱᱚᱜᱼᱚᱭ ᱫᱚᱢᱮ ᱫᱟᱜ ᱫᱟᱜ ᱡᱟᱹᱯᱩᱫ ᱮᱼᱟᱭ ᱦᱳᱭ ᱥᱮ ᱫᱟᱭ ᱡᱟᱹᱯᱩᱛ ᱢᱟᱱᱮ ᱮᱠᱫᱚᱢ ᱢᱟᱱᱮ ᱛᱷᱤᱨ ᱨᱮᱱᱟᱜ ᱧᱩᱛᱩᱢ ᱜᱮ ᱵᱟᱹᱱᱩᱜᱼᱟ ᱫᱟᱜ ᱡᱟᱹᱯᱩᱫ ᱛᱟᱦᱚᱞᱮ ᱢᱟᱱᱮ ᱚᱱᱟ ᱵᱟᱸᱫᱽ ᱫᱚ ᱢᱟᱱᱮ ᱢᱟᱱᱮ ᱵᱟᱸᱫᱽ ᱨᱮᱱᱟᱜ ᱯᱟᱴ ᱫᱚ ᱢᱟᱱᱮ ᱫᱷᱟᱥᱟᱣ ᱮᱱᱟ ᱜᱚᱝᱠᱮ
ᱟᱪᱪᱷᱟ
ᱟᱨ ᱫᱷᱟᱥᱟᱣ ᱮᱱ ᱠᱷᱟᱱ ᱫᱚ ᱮᱱᱮ ᱢᱚᱴᱟ ᱢᱩᱴᱤ ᱠᱤᱪᱷᱩ ᱫᱤᱱ ᱞᱟᱦᱟ ᱜᱮ ᱢᱚᱴᱟ ᱢᱩᱴᱤ ᱵᱟᱨ ᱪᱟᱸᱫᱳ ᱜᱟᱱ ᱠᱚ ᱦᱩᱭ ᱟᱠᱟᱱ ᱛᱟᱭᱟ
ᱟᱪᱪᱷᱟ ᱟᱪᱪᱷᱟ ᱟᱫᱚ ᱜᱚᱝᱠᱮ ᱟᱫᱚ ᱜᱚᱝᱠᱮ ᱱᱚᱜᱼᱚᱭ ᱦᱟᱸᱜ ᱡᱮᱵᱮᱱ ᱞᱟᱹᱭ ᱠᱮᱫᱟ ᱚᱸᱰᱮ ᱦᱟᱹᱠᱩ ᱠᱚ ᱟᱲᱟᱜ ᱟᱠᱟᱫ ᱠᱚᱣᱟ ᱩᱱᱠᱩ ᱴᱩᱱᱟ ᱦᱟᱹᱠᱩ ᱟᱨ ᱤᱞᱤᱥ ᱦᱟᱹᱠᱩ ᱦᱮᱸᱥᱮ ᱟᱨ ᱟᱹᱞᱤᱧ ᱢᱟ ᱦᱟᱸᱜ ᱞᱤᱧ ᱟᱸᱡᱚᱢ ᱟᱠᱟᱜ-ᱟ ᱤᱞᱤᱥ ᱦᱟᱹᱠᱩ ᱢᱟ ᱩᱱᱠᱩ ᱢᱟ ᱮᱸ ᱵᱩᱞᱩᱝ ᱫᱟᱜ ᱨᱮᱠᱚ ᱵᱩᱞᱩᱝ ᱫᱟᱜ ᱪᱷᱟᱲᱟ ᱵᱟᱝᱠᱚ ᱵᱟᱧᱪᱟᱜᱼᱟ ᱦᱮᱸ ᱥᱮ ᱟᱨ ᱴᱩᱱᱟ ᱦᱟᱹᱠᱩ ᱢᱟ ᱩᱱᱠᱩ ᱢᱟ ᱵᱩᱞᱩᱝ ᱫᱟᱜ ᱵᱟᱝ ᱥᱟᱦᱟᱣ ᱠᱚᱣᱟ ᱦᱮᱸ ᱥᱮ ᱛᱟᱦᱚᱞᱮ ᱠᱷᱟᱱ ᱫᱚ ᱚᱠᱟ ᱞᱮᱠᱟ ᱠᱟᱛᱮᱜ ᱜᱚᱢᱠᱮ ᱢᱤᱫᱴᱮᱱ ᱯᱩᱠᱷᱨᱤ ᱨᱮ ᱵᱟᱨᱭᱟ ᱦᱟᱹᱠᱩᱭ ᱫᱚᱭ ᱪᱟᱥ ᱠᱮᱫ ᱠᱤᱱᱟ ᱱᱚᱜᱼᱚᱱᱟ ᱜᱮᱛᱚ ᱦᱟᱸᱜ ᱵᱟᱝᱞᱤᱧ ᱵᱩᱡᱷᱟᱹᱣ ᱫᱟᱲᱮᱭᱟᱜ ᱠᱟᱱᱟ ᱥᱮ ᱜᱚᱢᱠᱮ ᱱᱤᱝᱠᱟᱹ ᱥᱮ ᱢᱤᱫ ᱫᱷᱟᱨᱮ ᱫᱚ ᱵᱩᱞᱩᱝ ᱮ ᱮᱨᱟᱜ ᱛᱟᱦᱮᱸᱫ ᱟᱨ ᱢᱤᱫ ᱫᱷᱟᱨᱮ ᱫᱚ ᱪᱤᱱᱤ ᱯᱟᱪᱮᱫ ᱮ ᱪᱷᱩᱲᱭᱟᱹᱣᱟᱜ ᱛᱟᱦᱮᱸᱫ ᱜᱚᱝᱠᱮ
ᱟᱫᱚ ᱜᱚᱢᱠᱮ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱢᱱᱮ ᱩᱱᱟᱹᱜᱴᱟᱜ ᱫᱚ ᱵᱟᱹᱞᱤᱧ ᱵᱟᱲᱟᱭᱟ ᱥᱮ ᱤᱞᱤᱥ ᱦᱟᱹᱠᱩ ᱮ ᱵᱟᱨ ᱵᱟᱨᱮᱛᱮ ᱥᱮ ᱴᱩᱱᱟ ᱦᱟᱹᱠᱩ ᱵᱟᱨᱮ ᱛᱮᱫᱚ ᱟᱹᱞᱤᱧ ᱫᱚᱞᱤᱧ ᱵᱟᱲᱟᱭᱟ ᱴᱩᱱᱟ ᱦᱟᱹᱠᱩ ᱦᱟᱹᱠᱩ ᱟᱨ ᱤᱞᱤᱥ ᱦᱟᱹᱠᱩ ᱫᱚ ᱢᱟᱱᱮ ᱟᱹᱰᱤ ᱜᱮ ᱩᱱᱠᱩᱣᱟᱜ ᱜᱚᱱᱚᱝ ᱫᱚ ᱟᱹᱰᱤ ᱢᱟᱱᱮ ᱟᱭᱢᱟ ᱠᱟᱱ ᱜᱮᱭᱟ
ᱚᱱᱟ ᱞᱮᱠᱟ ᱫᱟᱢ.. ᱪᱮᱫ ᱜᱚᱢᱠᱮ
ᱢᱟᱱᱮ ᱦᱳᱭ ᱜᱚᱢᱠᱮ ᱢᱟᱱᱮ ᱥᱳᱱᱟ ᱞᱮᱠᱟᱜᱮ ᱞᱟᱹᱭ ᱜᱟᱱᱚᱜᱼᱟ ᱡᱮᱢᱚᱱ ᱦᱩᱭᱩᱜ-ᱠᱟᱱ ᱴᱩᱱᱟ ᱦᱟᱠᱩ ᱫᱚ
ᱜᱚᱢᱠᱮ ᱴᱩᱱᱟ ᱦᱟᱹᱠᱩ ᱟᱨ ᱦᱟᱹᱠᱩ ᱫᱚ ᱯᱟᱪᱮᱫ ᱵᱷᱩᱨᱤ ᱠᱚᱛᱮ ᱠᱚ ᱧᱟᱢᱚᱜ ᱠᱟᱱ ᱠᱤᱞᱳ ᱠᱤᱞᱳᱜᱨᱟᱢ ᱵᱟᱝ ᱵᱟᱫ ᱠᱟᱛᱮᱫ
ᱵᱟᱝᱼᱟ ᱜᱚᱢᱠᱮ ᱱᱩᱠᱩ ᱫᱚ ᱵᱷᱩᱨᱤ ᱛᱮᱫᱚ ᱵᱟᱠᱚ ᱧᱟᱢᱚᱜ ᱠᱟᱱᱟ ᱱᱩᱠᱩ ᱫᱚ ᱠᱤᱞᱳ ᱜᱨᱟᱢ ᱛᱮᱜᱮ ᱠᱚ ᱧᱟᱢᱚᱜ ᱠᱟᱱᱟ
ᱟᱪᱪᱷᱟ ᱟᱪᱪᱷᱟ ᱟᱪᱪᱷᱟ
ᱦᱳᱭ ᱛᱟᱦᱮ ᱟᱫᱚ ᱟᱸᱡᱚᱢ ᱵᱮᱱ ᱩᱱ ᱚᱠᱛᱚ ᱛᱟᱦᱚᱞᱮ ᱚᱱᱟ ᱡᱟᱦᱟᱸ ᱯᱟᱲ ᱫᱷᱟᱥᱟᱣ ᱮᱱ ᱠᱷᱟᱱ ᱫᱚ ᱜᱚᱢᱠᱮ
ᱦᱮᱸ ᱦᱮᱸ
ᱢᱟᱱᱮ ᱜᱚᱴᱟ ᱢᱟᱱᱮ ᱢᱟᱱᱮ ᱟᱫᱚ ᱦᱟᱹᱠᱩ ᱫᱚ ᱚᱠᱟ ᱚᱠᱟ ᱠᱚ ᱪᱟᱞᱟᱜᱼᱟ ᱟᱫᱚ ᱡᱚᱛᱚ ᱫᱟᱜ ᱵᱳᱦᱮᱞ-ᱜ ᱵᱟᱹᱫ ᱵᱟᱹᱭᱦᱟᱹᱲ ᱥᱮᱫ ᱛᱟᱦᱚᱞᱮ ᱱᱚᱛᱮ ᱜᱮ ᱡᱚᱛᱚ ᱦᱟᱹᱠᱩ ᱠᱚ ᱦᱮᱡᱥᱟ ᱦᱮᱡ ᱦᱮᱡᱱᱟ᱾
ᱟᱪᱪᱷᱟ ᱦᱮᱡ ᱮᱱᱟ ᱠᱚ᱾
ᱦᱳᱭ ᱛᱟᱦᱚᱞᱮ ᱟᱨ ᱟᱹᱞᱤᱧᱟᱜ ᱢᱟ ᱴᱨᱟᱠᱴᱟᱨ ᱢᱮᱱᱟᱜ ᱛᱟᱹᱞᱤᱧ ᱜᱚᱢᱠᱮ᱾
ᱟᱪᱪᱷᱟ ᱟᱪᱷᱟ ᱟᱵᱮᱱ ᱢᱟ ᱴᱨᱟᱠᱴᱟᱨ ᱢᱮᱱᱟᱜ ᱛᱵᱮᱱ ᱦᱮᱸ ᱦᱮᱸ᱾
ᱛᱟᱦᱚᱞᱮ ᱟᱫᱚ ᱫᱟᱜ ᱠᱚ ᱛᱷᱤᱨ ᱵᱟᱲᱟ ᱠᱮᱫ ᱠᱷᱟᱱ ᱫᱚᱫᱚ ᱟᱹᱞᱤᱧᱦᱚᱸ ᱢᱟᱱᱮ ᱥᱤᱭᱳᱜ ᱨᱮᱞᱤᱧ ᱟᱬᱜᱚᱭ ᱭᱮᱱᱟ᱾
ᱦᱮᱸ ᱦᱮᱸ
ᱛᱟᱦᱚᱞᱮ ᱥᱤᱭᱳᱜ ᱥᱤᱭᱳᱜ ᱛᱮ ᱢᱟᱱᱮ ᱢᱤᱫᱴᱮᱱ ᱴᱩᱱᱟ ᱦᱟᱹᱠᱩ ᱟᱨ ᱵᱟᱨᱭᱟ ᱤᱞᱤᱥ ᱦᱟᱹᱠᱩ ᱠᱟᱹᱴᱤᱡ ᱢᱟᱱᱮ ᱞᱩᱴᱨᱟ ᱛᱮᱞᱤᱧ ᱥᱤᱡᱷᱟᱲ ᱠᱮᱫ ᱠᱤᱱᱟ, ᱦᱳᱭᱥᱮ ᱛᱟᱞᱦᱮ ᱟᱫᱚᱞᱤᱧ ᱞᱟᱹᱭᱮᱜᱼᱟ ᱡᱮ ᱪᱮᱫ ᱨᱮᱱᱟᱜ ᱢᱟᱭᱟᱝ ᱱᱚᱰᱮ ᱫᱚ ᱡᱚᱨᱚᱜ ᱠᱟᱱᱟ ᱱᱚᱣᱟ ᱠᱷᱮᱛ ᱨᱮᱫᱚ, ᱫᱤᱠᱤᱥᱮ ᱵᱷᱟᱞᱟᱧ ᱧᱮᱞ ᱞᱮᱜᱮ ᱛᱟᱦᱚᱞᱮ ᱩᱱᱢᱨᱮ ᱟᱬᱜᱚᱭᱮᱱ ᱠᱷᱟᱱᱞᱤᱧ ᱧᱮᱞ ᱠᱮᱫ ᱠᱷᱟᱱᱞᱤᱧ ᱵᱟᱝᱢᱟ ᱧᱮᱞᱮᱫ ᱠᱚᱣᱟᱞᱤᱧ ᱴᱩᱱᱟᱹ ᱦᱟᱹᱠᱩ ᱟᱨ ᱤᱞᱤᱥ ᱦᱟᱹᱠᱩ ᱱᱚᱸᱰᱮ ᱠᱚ ᱤᱧᱟᱹᱜ ᱨᱩᱴᱟᱨ ᱠᱚ ᱵᱚᱞᱚ ᱟᱠᱟᱱᱟ᱾
ᱚ ᱟᱫᱚ ᱜᱚᱢᱠᱮ ᱟᱵᱮᱱᱟᱜ ᱨᱩᱴᱟ ᱨᱮᱠᱚ ᱵᱚᱞᱚ ᱞᱮᱱ ᱠᱷᱟᱱ ᱩᱱᱠᱩ ᱢᱟ ᱡᱟᱹᱱᱤᱡ ᱠᱚ ᱜᱮᱡᱮᱨ ᱟᱠᱟᱱ?
ᱦᱮᱸ ᱜᱚᱢᱠᱮ ᱜᱮᱡᱮᱨ ᱫᱚ ᱜᱮᱡᱮᱨ ᱠᱟᱱᱟ ᱠᱚ ᱟᱫᱚ ᱢᱟᱱᱮ ᱯᱩᱨᱟᱹᱴᱟ ᱫᱚ ᱵᱟᱠᱚ ᱜᱮᱡᱮᱨ
ᱟᱪᱪᱷᱟ ᱟᱪᱪᱷᱟ ᱜᱚᱢᱠᱮ ᱟᱹᱞᱤᱧ ᱫᱚ ᱦᱟᱸᱜ ᱞᱤᱧ ᱢᱚᱱᱮᱭᱮᱫᱟ ᱦᱮᱸ ᱱᱚᱜᱼᱚ ᱱᱚᱝᱠᱟ ᱦᱮᱸ ᱵᱟᱝ ᱫᱚ ᱟᱵᱮᱱ ᱫᱚ ᱠᱟᱹᱴᱤᱡ ᱱᱟᱥᱮᱱᱟᱜ ᱵᱮᱱ ᱫᱟᱯᱩ ᱧᱚᱜ ᱜᱮᱭᱟ ᱥᱮ ᱪᱮᱫ ᱦᱟᱸᱜ ᱵᱟᱝᱞᱤᱧ ᱵᱩᱡ ᱫᱟᱲᱮᱭᱟᱜ ᱠᱟᱱᱟ ᱦᱮᱸ ᱥᱮ ᱜᱚᱢᱠᱮ,
ᱦᱮᱸ ᱦᱮᱸ ᱦᱚᱸ ᱵᱟᱝ ᱜᱚᱢᱠᱮ ᱵᱟᱵᱟᱝ ᱮᱠᱫᱚᱢ ᱵᱟᱝ᱾
ᱟᱪᱪᱷᱟ ᱟᱪᱪᱷᱟ ᱛᱟᱦᱚᱞᱮ ᱢᱟ ᱞᱟᱹᱭ ᱜᱚᱫ ᱵᱮᱱ ᱟᱹᱞᱤᱧ ᱱᱟᱜ ᱵᱟᱝᱞᱤᱧ ᱵᱩᱡᱽ ᱫᱟᱲᱮᱭᱟᱜ ᱠᱟᱱᱟ ᱛᱚ,
ᱟᱫᱚ ᱜᱚᱢᱠᱮ ᱟᱫᱚ ᱢᱟᱱᱮ ᱨᱩᱴᱟᱨ ᱢᱟᱱᱮ ᱮᱠᱫᱚᱢ ᱢᱟᱱᱮ ᱵᱚᱞᱚ ᱦᱠᱩ ᱵᱚᱞᱚ ᱛᱚᱨᱟᱜ ᱜᱮ ᱟᱞᱤᱧ ᱫᱚᱞᱤᱧ ᱵᱚᱱᱫᱚ ᱟᱠᱟᱫᱼᱟ᱾
ᱟᱫᱚ ᱜᱚᱢᱠᱮ ᱨᱩᱴᱟᱨ ᱢᱟ ᱛᱟᱭᱚᱢ ᱫᱷᱟᱨᱮ ᱛᱟᱦᱮᱸᱱᱟ ᱟᱵᱮᱱ ᱫᱚ ᱛᱟᱭᱚᱢ ᱫᱷᱟᱨᱮ ᱠᱚᱭᱚᱜ ᱠᱟᱛᱮ ᱜᱮᱵᱱ ᱥᱤᱭᱮᱫ ᱛᱟᱦᱮᱸᱫᱼᱟ ᱯᱟᱞᱮ?
ᱦᱮᱸ ᱜᱚᱢᱠᱮ ᱟᱫᱚ ᱛᱟᱭᱚᱢ ᱫᱷᱟᱨᱮ ᱵᱟᱵᱤᱱ ᱠᱚᱭᱚᱜᱟ ᱞᱟᱹᱭ ᱵᱤᱱ ᱥᱮ ᱚᱠᱟᱴᱷᱮᱱ ᱡᱩᱛᱩᱜ ᱠᱟᱱᱟ ᱥᱮ ᱵᱟᱝ ᱡᱩᱛᱩᱜ ᱠᱟᱱᱟ᱾
ᱟᱫᱚ ᱜᱚᱢᱠᱮ ᱟᱫᱚ ᱦᱮᱸ ᱚᱱᱟ ᱢᱟᱵᱮᱱ ᱠᱚᱭᱚᱜᱟ ᱜᱚᱢᱠᱮ, ᱟᱫᱚ ᱯᱟᱪᱮᱫ ᱥᱚᱵᱽ ᱥᱚᱢᱚᱭ ᱠᱟᱛᱮ ᱟᱫᱚᱵᱱ ᱠᱚᱭᱚᱜᱮᱫ ᱛᱟᱦᱮᱸᱫ ᱛᱟᱭᱚᱢ ᱥᱮᱫ ᱠᱚᱭᱚᱜ ᱠᱟᱛᱮ ᱜᱮᱵᱮᱱ ᱪᱟᱞᱟᱣᱮᱫ,
ᱵᱟᱝᱟ ᱜᱚᱢᱠᱮ ᱥᱚᱵᱽ ᱥᱚᱢᱚᱭ ᱫᱚ ᱪᱮᱫᱟᱜ ᱢᱟᱱᱮ ᱵᱮᱥᱤᱨ ᱵᱷᱟᱜᱽ ᱜᱮ ᱛᱟᱭᱚᱢ ᱥᱮᱫ ᱜᱮᱞᱤᱧ ᱠᱚᱭᱚᱜ ᱮᱫᱟ ᱢᱟᱱᱮ ᱛᱱᱟᱹᱜ ᱴᱟ ᱚᱠᱟᱨᱮ ᱫᱷᱤᱨᱤ ᱠᱚ ᱢᱮᱱᱟᱜ ᱟᱥᱮ ᱛᱤᱱᱟᱹᱜ ᱴᱟ ᱠᱷᱟᱹᱲ ᱫᱚᱨᱠᱟᱨ ᱱᱚᱣᱟ ᱯᱷᱟᱞ,
ᱟᱪᱪᱷᱟ ᱟᱪᱪᱷᱟ ᱟᱪᱪᱷᱟ
ᱠᱟᱹᱴᱤᱡ ᱛᱚᱵᱤᱱ ᱠᱚᱭᱚᱜᱽ ᱜᱮᱭᱟ ᱥᱮ ᱵᱟᱠᱷᱟᱱ ᱦᱚᱲ ᱠᱚ ᱵᱟᱠᱚ ᱠᱩᱥᱤᱜᱼᱟ ᱡᱮ ᱡᱮ ᱪᱮᱠᱟᱭ ᱥᱤ ᱥᱤᱭᱮᱫ ᱛᱟᱞᱮᱭᱟ ᱱᱩᱭ ᱵᱟᱹᱵᱩ ᱫᱚ᱾
ᱟᱪᱪᱷᱟ ᱦᱮᱸ
ᱟᱪᱪᱷᱟ ᱛᱟᱦᱚᱞᱮ ᱦᱳᱭ ᱦᱳᱭ ᱚᱱᱟ ᱠᱷᱟᱹᱛᱤᱨ ᱛᱮ ᱟᱫᱚ ᱟᱹᱞᱤᱧ ᱫᱚ ᱛᱟᱭᱚᱢ ᱥᱮᱫ ᱠᱚᱭᱚᱜ ᱠᱟᱛᱮᱜ ᱜᱮᱞᱤᱧ ᱥᱤᱭᱮᱫᱟ ᱾ ᱟᱨ ᱠᱷᱮᱛ ᱢᱟ ᱟᱫᱚ ᱴᱨᱟᱠᱴᱟᱨ ᱞᱟᱜᱟᱣ ᱟᱸ ᱠᱷᱮᱛ ᱢᱟ ᱴᱮᱠᱴᱟᱨ ᱞᱟᱜᱟ ᱢᱟ ᱟᱹᱰᱤ ᱫᱤᱱᱟᱜ ᱚᱵᱷᱤᱜᱚᱛᱟ ᱢᱟ ᱟᱫᱚ ᱵᱩᱡᱽ ᱪᱟᱵᱟᱣ ᱟᱠᱟᱫ ᱟᱹᱤᱧ ᱡᱮ ᱱᱩᱱᱟᱹᱜ ᱥᱟᱺᱜᱤᱧ ᱥᱟᱺᱜᱤᱧ ᱪᱟᱞᱟᱣ ᱞᱮᱠᱷᱟᱱ ᱱᱚᱰᱮ ᱟᱹᱪᱩᱨ ᱦᱩᱭᱩᱜᱼᱟ, ᱱᱟᱥᱮᱱᱟᱜ ᱠᱚᱚᱜ ᱞᱮᱠᱷᱟᱱ ᱵᱟᱹᱭ ᱵᱩᱡᱩᱜᱼᱟ᱾
ᱟᱪᱪᱷᱟ ᱟᱪᱪᱷᱟ ᱾
ᱛᱟᱦᱞᱮ ᱩᱱ ᱚᱠᱛᱚ ᱨᱮ, ᱚᱱᱮ ᱟᱫᱚᱧ ᱟᱬᱜᱚ ᱠᱟᱛᱮᱫ ᱞᱤᱧ ᱧᱮᱞ ᱠᱮᱫ ᱠᱚᱣᱟ ᱡᱟᱦᱟᱸᱭ ᱢᱟᱹᱞᱤᱠ ᱡᱟᱦᱟᱸᱭ ᱡᱟᱦᱟᱸᱭ ᱠᱷᱮᱛ ᱠᱟᱱ ᱛᱟᱭᱟ ᱾
ᱦᱮᱸ ᱦᱮᱸ᱾
ᱛᱟᱦᱚᱞᱮ ᱩᱱᱤ ᱫᱚ ᱠᱟᱹᱴᱤᱡ ᱟᱛᱳ ᱨᱮᱱ ᱦᱚᱲᱮ ᱠᱷᱚᱵᱚᱨᱟᱫ ᱠᱚᱣᱟ ᱾
ᱟᱪᱪᱷᱟ ᱾
ᱞᱟᱹᱭᱟᱭ ᱱᱚᱰᱮ ᱤᱞᱤᱥ ᱦᱟᱹᱠᱩ ᱠᱚ ᱱᱚᱣᱟ ᱟᱹᱞᱤᱧᱟᱜ ᱠᱷᱮᱛ ᱨᱮ ᱥᱮ ᱱᱚᱣᱟ ᱠᱚᱨᱮ ᱠᱷᱮᱛ ᱨᱮ ᱫᱚᱢᱮ ᱢᱮᱱᱟᱜ ᱠᱚᱣᱟ᱾
ᱟᱫᱚ ᱜᱚᱢᱠᱮ, ᱜᱚᱝᱠᱮ ᱟᱯᱮ ᱱᱚᱣᱟ ᱠᱚ ᱨᱮ ᱢᱟ ᱤᱞᱤᱥ ᱦᱟᱹᱠᱩ ᱵᱟᱠᱚ ᱛᱟᱦᱮᱸ ᱠᱟᱱ ᱛᱟᱦᱞᱮ ᱪᱤᱠᱟᱹᱛᱮ ᱩᱨᱩᱢ ᱠᱮᱫ ᱠᱚᱣᱟ ᱩᱱᱤ ᱫᱚ ᱱᱩᱠᱩ ᱫᱚ ᱤᱞᱤᱥ ᱦᱟᱹᱠᱩ ᱠᱟᱱᱟ?